ᱦᱮᱸ, ᱦᱮᱸ, ᱟᱸᱡᱚᱢᱚᱜ ᱠᱟᱱ ᱛᱟᱵᱤᱱᱟ, ᱟᱞᱤᱧᱟᱜ ᱨᱚᱲ ᱟᱡᱚᱢᱚᱜ ᱠᱟᱱᱟ?
ᱦᱳᱭ ᱟᱸᱡᱚᱢᱚᱜ ᱠᱟᱱ ᱛᱟᱵᱮᱱᱟ, ᱟᱪᱪᱷᱟ ᱡᱚᱦᱟᱨ ᱜᱮ,
ᱦᱮᱸ ᱡᱚᱦᱟᱨ ᱜᱮ,
ᱦᱮᱸ ᱪᱮᱫ ᱠᱚᱵᱮᱱ ᱪᱤᱠᱟᱹᱭᱮᱫᱟ ᱱᱤᱭᱟᱹ ᱵᱮᱲᱟ ᱫᱚ?
ᱱᱤᱭᱟᱹ ᱵᱮᱲᱟ ᱫᱚ ᱱᱟᱜ ᱪᱮᱫ ᱦᱚᱸ ᱵᱟᱞᱤᱧ ᱪᱤᱠᱟᱹᱭᱮᱫᱼᱟ ᱱᱤᱛᱚᱜ ᱫᱚ ᱛᱟᱨᱟᱥᱤᱧ ᱟᱠᱟᱱᱟ ᱛᱚ ᱟᱫᱚ ᱚᱱᱠᱟ ᱦᱚᱭᱚᱝ ᱥᱮᱱ ᱞᱮ ᱦᱮᱡ ᱟᱠᱟᱱᱟ᱾
ᱟᱪᱪᱷᱟ, ᱟᱪᱪᱷᱟ, ᱦᱳᱭᱛᱚ, ᱟᱫᱚ ᱟᱯᱮ ᱥᱮᱫ ᱫᱚ ᱦᱚᱭ ᱦᱤᱸᱥᱤᱫ ᱫᱚ ᱱᱤᱛᱳᱜ ᱫᱚ ᱚᱠᱟᱞᱮᱠᱟ ᱦᱮᱱᱟᱜ ᱟᱠᱟᱜᱼᱟ ᱦᱟᱸᱜ?
ᱦᱮᱸ ᱱᱤᱛᱚᱜ ᱫᱚ ᱱᱟᱦᱟᱜ ᱱᱟᱯᱟᱭ ᱜᱮ ᱦᱮᱱᱟᱜᱼᱟ ᱦᱚᱭ ᱦᱤᱸᱥᱤᱫ ᱫᱚ᱾ ᱥᱮᱛᱟᱜ ᱵᱮᱲᱟ ᱫᱚ ᱦᱟᱸᱜ ᱫᱟᱜ ᱡᱟᱹᱲᱤᱭᱮᱫ ᱛᱟᱦᱮᱸᱜᱼᱟ ᱤᱱᱟᱹ ᱯᱚᱨᱮ ᱫᱚ ᱦᱟᱸᱜ ᱮ ᱥᱤᱛᱩᱝ ᱞᱮᱜᱼᱟ᱾ ᱟᱫᱚ ᱱᱤᱛᱚᱜ ᱫᱚ ᱩᱹ ᱵᱮᱲᱟᱭ ᱰᱩᱵᱩᱡ ᱦᱤᱡᱩᱜ ᱠᱟᱱᱟ ᱛᱚ, ᱟᱫᱚ ᱱᱟᱯᱟᱭ ᱜᱮ ᱦᱚᱭ ᱦᱤᱥᱤᱫ ᱠᱚᱫᱚ ᱵᱩᱡᱷᱟᱹᱜ ᱠᱟᱱᱟ᱾
ᱟᱪᱪᱷᱟ, ᱟᱪᱪᱷᱟ, ᱟᱫᱚ ᱟᱞᱮ ᱥᱮᱫ ᱫᱚᱜ ᱦᱟᱸᱜ ᱛᱮᱦᱤᱧ ᱫᱚ ᱥᱮᱛᱟᱜ ᱠᱷᱚᱱ ᱜᱮ ᱫᱟᱜ ᱡᱟᱹᱲᱤ ᱠᱮᱫᱼᱟ ᱛᱚ, ᱟᱫᱚ ᱤᱱᱟ ᱛᱮ ᱵᱟᱦᱨᱮ ᱠᱚᱦᱚᱸ ᱵᱟᱝᱞᱤᱧ ᱪᱟᱞᱟᱣ ᱟᱠᱟᱱᱟ᱾ ᱱᱤᱭᱟᱹ ᱜᱷᱟᱹᱲᱤᱡ ᱫᱚ ᱦᱟᱸᱜ ᱟᱹᱞᱤᱧ ᱫᱚ ᱚᱲᱟᱜ ᱨᱮᱜᱮ ᱦᱮᱱᱟᱜ ᱟᱠᱟᱫ ᱞᱤᱧᱟ᱾
ᱦᱮᱸ,
ᱦᱮᱸ ᱟᱫᱚ ᱛᱟᱦᱚᱞᱮ ᱪᱟᱥ ᱠᱟᱹᱢᱤ ᱠᱚᱫᱚ ᱦᱟᱸᱜ ᱛᱤᱱᱟᱹᱜ ᱥᱟᱺᱜᱤᱧ ᱯᱮ ᱞᱟᱦᱟ ᱠᱮᱫ?
ᱪᱟᱥ ᱠᱟᱹᱢᱤ ᱠᱚᱫᱚ ᱱᱟᱸᱜ ᱞᱮ ᱞᱟᱦᱟ ᱟᱠᱟᱫ ᱜᱮᱭᱟ ᱟᱨ ᱞᱟᱦᱟ ᱠᱷᱚᱱᱟᱜ ᱜᱮ ᱫᱟᱜ ᱡᱟᱹᱲᱤ ᱠᱚᱫᱚ ᱦᱩᱭᱩᱜ ᱠᱟᱱ ᱛᱟᱦᱮᱸᱜᱼᱟ ᱛᱚ ᱟᱫᱚ ᱚᱱᱟ ᱠᱷᱟᱹᱛᱤᱨ ᱛᱮ ᱥᱤᱛᱩᱝ ᱨᱮᱜᱮ ᱱᱟᱜ ᱟᱞᱮ ᱫᱚ ᱫᱷᱩᱲᱤ ᱨᱮ ᱛᱚᱞᱟ ᱞᱮ ᱜᱤᱰᱤ ᱟᱠᱟᱫ ᱛᱟᱦᱮᱸᱜᱼᱟ᱾ ᱟᱫᱚ ᱚᱱᱟ ᱛᱚᱞᱟ ᱠᱚᱦᱚᱸ ᱦᱟᱨᱟ ᱜᱚᱫ ᱟᱠᱟᱱ ᱛᱟᱦᱮᱸᱜᱼᱟ, ᱟᱫᱚ ᱫᱟᱜ ᱥᱚᱸᱜᱮ ᱥᱚᱸᱜᱮ ᱛᱮᱜᱮ ᱛᱚᱞᱟ ᱛᱩᱫ ᱠᱚ ᱨᱚᱦᱚᱭ ᱠᱚᱦᱚᱸ ᱜᱟᱱ ᱜᱚᱫ ᱱᱟ᱾
ᱟᱪᱪᱷᱟ ᱟᱫᱚ ᱛᱟᱦᱚᱞᱮ ᱡᱷᱚᱛᱚ ᱦᱚᱲ ᱜᱮᱯᱮ ᱢᱟᱱᱮ ᱛᱩᱫ ᱨᱚᱦᱚᱭ ᱫᱟᱯᱮ ᱥᱟᱢᱴᱟᱣ ᱠᱮᱜᱼᱟ ᱥᱮ ᱟᱹᱣᱨᱤ?
ᱦᱮᱸ ᱡᱷᱚᱛᱚ ᱦᱚᱲ ᱜᱮ ᱱᱟᱜ ᱞᱮ ᱥᱟᱢᱴᱟᱣ ᱠᱟᱜᱼᱟ᱾
ᱮᱪᱪᱷᱟ ᱮᱪᱪᱷᱟ ᱟᱹᱰᱤ ᱱᱟᱯᱟᱭ ᱟᱫᱚ ᱦᱟᱸᱜ ᱟᱞᱮ ᱥᱮᱫ ᱫᱚ ᱡᱮᱢᱚᱱ ᱚᱱᱠᱟ ᱫᱟᱜ ᱞᱟᱦᱟᱛᱮ ᱧᱚᱜ ᱫᱚ ᱵᱟᱭ ᱫᱟᱜ ᱵᱟᱲᱟ ᱟᱠᱟᱫ ᱛᱟᱦᱮᱸᱜ ᱛᱚ ᱟᱫᱚ ᱚᱱᱟ ᱠᱷᱟᱹᱛᱤᱨ ᱛᱮᱦᱟᱸᱜ ᱱᱤᱛᱚᱜᱜ ᱮ ᱫᱟᱜ ᱟᱞᱮ ᱠᱟᱱᱟ ᱟᱫᱚ ᱛᱩᱫ ᱨᱚᱦᱚᱭ ᱠᱚᱫᱚ ᱠᱟᱢ ᱢᱟᱱᱮ ᱟᱹᱣᱨᱤᱞ ᱞᱮ ᱥᱟᱢᱴᱟᱣᱟ᱾
ᱚ, ᱦᱮᱸ,
ᱦᱩᱸ,
ᱛᱟᱦᱚᱞᱮ ᱟᱯᱮᱥᱮᱫ ᱫᱚᱱᱦᱟᱜ ᱫᱟᱜ ᱡᱟᱹᱲᱤ ᱛᱮᱫᱚ ᱱᱟᱜ ᱛᱟᱭᱱᱚᱢ ᱜᱮᱭᱟ?
ᱦᱳᱭ, ᱦᱳᱭ, ᱠᱟᱹᱴᱤᱡ ᱛᱟᱭᱚᱢ ᱠᱟᱱᱟ ᱦᱟᱸᱜ᱾
ᱚ,
ᱦᱩᱸ, ᱦᱩᱸ, ᱛᱟᱦᱞᱮ ᱟᱯᱮ ᱫᱚ ᱱᱚᱜᱼᱚᱭ ᱡᱮ ᱡᱟᱦᱟᱸ ᱥᱤᱭᱳ ᱦᱚᱪᱚᱭ ᱫᱚᱯᱮ ᱟᱫᱚ ᱪᱮᱫ ᱛᱮ ᱦᱟᱜᱯᱮ ᱥᱤ ᱦᱚᱪᱚᱭ ᱛᱟᱵᱚᱱ ᱜᱮᱭᱟ ᱜᱟᱹᱰᱤ ᱢᱚᱴᱚᱨ ᱛᱮᱜᱮ ᱥᱮ ᱮᱢᱱᱤ? ᱱᱟ ᱱᱟᱦᱮᱞ ᱛᱮᱜᱮ?
ᱦᱮᱸ,
ᱟᱸᱡᱚᱢ ᱠᱮᱜ-ᱟ ᱵᱮᱱ ᱟᱞᱤᱧ ᱟᱜ ᱨᱚᱲ?
ᱫᱚᱢᱮ ᱦᱟᱸᱜ ᱱᱮᱴᱣᱟᱨᱠ ᱯᱨᱚᱵᱞᱮᱢ, ᱤᱱᱟᱹᱛᱮ ᱵᱟᱝ ᱵᱮᱱ ᱟᱸᱡᱚᱢ ᱴᱷᱤᱠᱟᱹᱭᱮᱫᱟ ᱡᱟᱹᱱᱤᱡ ᱪᱚᱝ
ᱦᱮᱸ,
ᱦᱮᱸ ᱞᱟᱹᱭ ᱫᱟᱞᱤᱧ ᱱᱤᱛᱚᱜ ᱟᱸᱡᱚᱢᱚᱜ ᱠᱟᱱ ᱛᱟᱹᱞᱤᱧᱟ ᱨᱚᱲ?
ᱦᱮᱸ ᱱᱤᱛᱚᱜ ᱫᱚ ᱟᱸᱡᱚᱢᱚᱜ ᱠᱟᱱ ᱛᱟᱵᱤᱱᱟ᱾
ᱟᱪᱪᱷᱟ, ᱟᱪᱪᱷᱟ, ᱢᱮᱱᱫᱟᱹᱧ ᱡᱮ ᱱᱚᱜᱼᱚᱭ ᱡᱟᱦᱟᱸ ᱠᱷᱮᱛ ᱵᱟᱹᱫᱽ ᱠᱚᱨᱮ ᱡᱟᱦᱟᱸ ᱞᱚᱥᱚᱫ ᱠᱟᱛᱮᱜ ᱦᱩᱬᱩ ᱠᱚᱯᱮ ᱨᱚᱦᱚᱭ ᱠᱮᱫ ᱫᱚ ᱟᱫᱚ ᱦᱟᱸᱜ
ᱦᱮᱸ, ᱟᱞᱮ ᱫᱚ ᱱᱟᱜ ᱰᱟᱝᱨᱤ ᱛᱮᱜᱮ ᱰᱟᱝᱨᱤ ᱱᱟᱦᱮᱞ ᱛᱮᱜᱮ ᱞᱮ ᱞᱚ ᱞᱚᱥᱚᱫ ᱦᱚᱪᱚ ᱟᱠᱟᱫᱼᱟ᱾
ᱟᱪᱪᱷᱟ, ᱟᱪᱪᱷᱟ᱾ ᱟᱹᱰᱤ ᱱᱟᱯᱟᱭ ᱟᱫᱚ᱾ ᱟᱫᱚ ᱛᱟᱦᱚᱞᱮᱼᱼ ᱜᱟᱹᱰᱤ ᱢᱚᱴᱚᱨ ᱫᱚ ᱦᱟᱸᱜ ᱵᱟᱝᱯᱮ ᱵᱮᱣᱦᱟᱨ ᱟᱠᱟᱜᱼᱟ᱾
ᱚᱸ ᱦᱚᱜ ᱱᱟᱦᱟᱜ ᱵᱟᱝᱞᱮ ᱵᱮᱵᱷᱟᱨ ᱟᱠᱟᱜᱼᱟ᱾
ᱟᱪᱪᱷᱟ, ᱟᱪᱪᱷᱟ᱾ ᱦᱳᱭᱛᱚ, ᱛᱟᱦᱚᱞᱮ ᱟᱯᱮ, ᱟᱯᱮ ᱥᱮᱫ ᱨᱮᱱ ᱦᱚᱲ ᱫᱚ ᱦᱟᱱᱮ ᱥᱮᱫᱟᱭ ᱞᱮᱠᱟ ᱜᱮ ᱦᱟᱸᱜ ᱱᱤᱛᱚᱜ ᱦᱚᱸ᱾ ᱱᱟᱦᱮᱞ ᱛᱮᱜᱮ ᱠᱚ ᱞᱚᱥᱚᱫ ᱮ ᱟ ᱵᱟᱝ᱾
ᱦᱮᱸ
ᱦᱳᱭᱛᱚ, ᱵᱟᱠᱷᱟᱱ ᱟᱞᱮ ᱥᱮᱫ ᱫᱚ ᱡᱮᱢᱚᱱ ᱦᱟᱸᱜᱼᱼ ᱚᱱᱟ ᱜᱟᱹᱰᱤ ᱢᱚᱴᱚᱨ ᱜᱮ ᱦᱟᱸᱜ ᱵᱟᱹᱲᱛᱤ ᱧᱮᱞ ᱧᱟᱢᱚᱜ ᱠᱟᱱᱟ᱾ ᱠᱷᱮᱛ ᱵᱟᱹᱫᱽ ᱠᱚᱨᱮ ᱞᱚᱥᱚᱜ ᱞᱟᱹᱜᱤᱫ ᱛᱮᱫᱚ ᱦᱟᱸᱜ᱾
ᱦᱮᱸ᱾
ᱟᱫᱚ ᱱᱟᱦᱮᱞ ᱠᱚᱫᱚ ᱦᱟᱸᱜ, ᱱᱮᱛᱟᱨ ᱫᱚ ᱩᱱᱟᱹᱜ ᱫᱚ ᱦᱟᱸᱜ ᱵᱟᱝᱠᱚ ᱵᱮᱣᱦᱟᱨᱮᱜᱼᱟ᱾
ᱚ᱾
ᱦᱩᱸ ᱟᱫᱚ ᱾ ᱚᱱᱟ ᱠᱷᱟᱹᱛᱤᱨ ᱛᱮ ᱟᱞᱮ ᱥᱮᱫ ᱫᱚ ᱚᱱᱟᱼᱼ ᱚᱱᱟ ᱠᱷᱮᱛ ᱵᱟᱹᱫᱽ ᱨᱮ ᱡᱟᱦᱟᱸ ᱾ ᱨᱚᱠᱚᱡ ᱜᱚᱝᱜᱷᱟ ᱠᱚ ᱧᱟᱢᱚᱜ ᱠᱟᱱ ᱛᱟᱦᱮᱸᱫ ᱫᱚ, ᱦᱟᱹᱠᱩ ᱠᱚ᱾ ᱠᱟᱴᱠᱚᱢ ᱠᱚ ᱾ ᱠᱚ ᱟᱫᱚ ᱦᱟᱸᱜ᱾ ᱱᱮᱛᱟᱨ ᱫᱚ ᱦᱟᱸᱜ ᱵᱟᱝᱠᱚ ᱧᱮᱞ ᱧᱟᱢᱚᱜ ᱠᱟᱱᱟ ᱩᱱᱠᱩ ᱫᱚ᱾
ᱚ ᱦᱮᱸ᱾
ᱦᱮᱸ, ᱟᱫᱚ ᱟᱯᱮ ᱥᱮᱫ ᱫᱚ ᱩᱱᱠᱩ ᱫᱚ ᱛᱤᱱᱟᱹᱜ ᱜᱟᱱ? ᱧᱮᱞ ᱧᱟᱢᱚᱜ ᱠᱟᱱᱟ ᱠᱚ ᱥᱮ ᱵᱟᱠᱚ ᱧᱮᱞ ᱧᱟᱢᱚᱜ ᱠᱟᱱᱟ᱾
ᱟᱞᱮ ᱥᱮᱫ ᱫᱚ ᱱᱟᱜ ᱠᱷᱟᱱ ᱧᱮᱞ ᱫᱚᱠᱚ ᱧᱮᱞ ᱧᱟᱢᱚᱜ ᱠᱟᱱᱟ᱾ ᱩᱱᱟᱹᱜᱼᱼ ᱩᱱᱟᱹᱜ ᱫᱤᱱ ᱞᱮᱠᱟ ᱡᱟᱦᱟᱸ ᱥᱮᱫᱟᱭ ᱞᱮᱠᱟ ᱫᱚᱢᱮ ᱠᱚ ᱧᱟᱢᱚᱜ ᱛᱟᱦᱮᱸᱫᱼᱟ᱾ ᱚᱱᱠᱟ ᱫᱚ ᱱᱟᱜ ᱠᱷᱟᱱ ᱵᱟᱠᱚ ᱧᱟᱢᱚᱜ ᱠᱟᱱᱟ ᱾ᱠᱟᱹᱴᱤᱡ ᱠᱚ ᱠᱚᱢ ᱧᱚᱜ ᱠᱚ ᱧᱮᱞᱚᱜ ᱠᱟᱱᱟ᱾ ᱢᱟᱱᱮ ᱟᱫ ᱫᱚ ᱵᱟᱝ ᱱᱟᱦᱟᱜ ᱠᱚ ᱟᱫ ᱪᱟᱵᱟ ᱠᱟᱱᱟ ᱾ ᱦᱮᱱᱟᱜ ᱫᱚ ᱦᱮᱱᱟᱜ ᱠᱚ ᱜᱮᱭᱟ᱾
ᱟᱹᱰᱤ ᱱᱟᱯᱟᱭ ᱟᱫᱚ ᱦᱟᱸᱜᱼᱼ ᱥᱮᱫᱟᱭ ᱞᱮᱠᱟ ᱢᱟ ᱡᱚᱛᱚᱜ ᱜᱮ ᱵᱟᱹᱱᱩᱜ ᱟᱠᱟᱫ ᱱᱤᱛᱚᱜ ᱫᱚ ᱪᱮᱫ ᱦᱚᱸ᱾ ᱟᱫᱚᱼᱼ ᱚᱱᱟ ᱵᱟᱠᱷᱨᱟᱛᱮ ᱦᱚᱜᱼᱚᱭ ᱡᱟᱦᱟᱸ ᱦᱟᱹᱠᱩ ᱠᱟᱴᱠᱚᱢ ᱠᱚ ᱧᱮᱞ ᱧᱟᱢᱚᱜ ᱠᱟᱱᱟ᱾ ᱜᱚᱝᱜᱷᱟ ᱠᱚ᱾ ᱟᱫᱚ ᱟᱹᱰᱤ ᱱᱟᱯᱟᱭ ᱟᱫᱚ ᱞᱤᱧ ᱟᱹᱭᱠᱟᱹᱣ ᱠᱮᱫᱟ ᱡᱮ, ᱵᱟᱝ ᱢᱮᱱᱟᱜ ᱟᱠᱟᱫ ᱠᱚ ᱜᱮᱭᱟ ᱵᱚᱞᱮ᱾ ᱟᱫᱚ ᱦᱟᱸᱜ᱾ ᱟᱞᱮ ᱥᱮᱫ ᱫᱚ ᱦᱟᱸᱜ ᱩᱱᱠᱩ ᱫᱚ ᱵᱟᱠᱚ ᱧᱮᱞ ᱧᱟᱢᱚᱜ ᱠᱟᱱᱟ᱾ ᱩᱱᱠᱩ ᱫᱚ ᱯᱩᱨᱟᱹᱴᱟ ᱜᱮᱠᱚ ᱟᱫ ᱪᱟᱵᱟᱣ ᱠᱟᱱᱟ ᱟᱨᱦᱚᱸ ᱾
ᱚ, ᱦᱮᱸ ᱱᱟᱜ ᱠᱷᱟᱱ ᱟᱯᱮ ᱥᱮᱱ ᱫᱚ ᱜᱟᱹᱰᱤ ᱛᱮᱯᱮ ᱞᱚᱥᱚᱫᱮᱜᱼᱟ ᱛᱚ᱾ ᱟᱫᱚᱼᱼ ᱚᱱᱟ ᱛᱮᱫᱚ ᱠᱚ ᱜᱩᱡᱩᱜ ᱜᱮᱭᱟ ᱱᱟᱜ ᱟᱹᱰᱤ ᱟᱢᱫᱟ ᱜᱮ᱾
ᱦᱳᱭ᱾
ᱡᱟᱦᱟᱸ ᱛᱤᱱᱟᱹᱜ ᱡᱤᱵᱽᱼᱡᱤᱭᱟᱹᱞᱤ ᱠᱚ ᱦᱮᱱᱟᱜ ᱠᱚᱣᱟ᱾
ᱦᱳᱭ, ᱦᱳᱭ ᱟᱫᱚ ᱦᱟᱜ ᱡᱚᱛᱚ ᱠᱚ ᱛᱮᱱ ᱯᱚᱪᱚᱨ ᱤᱫᱤᱭᱮᱫ ᱠᱚᱣᱟ ᱥᱮ ᱚᱱᱟ ᱛᱮᱫᱚ᱾
ᱦᱮᱸ᱾
ᱟᱨ ᱢᱤᱫ ᱫᱷᱟᱣ ᱨᱮᱜᱮ ᱥᱮ ᱦᱟᱸᱜ ᱞᱟᱛᱟᱨ ᱨᱮᱱᱟᱜᱼᱼ ᱞᱟᱛᱟᱨ ᱨᱮᱱᱟᱜ ᱡᱟᱦᱟᱸ ᱛᱤᱱᱟᱹᱜ ᱦᱟᱥᱟ ᱚᱱᱟ ᱠᱚ ᱡᱷᱚᱛᱚᱭ ᱜᱷᱟᱱᱴᱟᱼᱼ ᱞᱚᱴᱚᱯᱚᱴ ᱜᱚᱜ ᱠᱟᱜ ᱠᱟᱱᱟ ᱚᱱᱟ ᱛᱮᱫᱚ ᱦᱟᱸᱜ ᱾
ᱦᱮᱸ᱾
ᱟᱫᱚ ᱤᱱᱟᱹ ᱠᱷᱟᱹᱛᱤᱨ ᱫᱚ ᱩᱱᱠᱩ ᱫᱚ ᱦᱟᱸᱜ ᱚᱠᱟᱨᱮ ᱠᱚ ᱪᱟᱞᱟᱜᱼᱟ ᱾ ᱟᱫᱚ ᱠᱚ ᱜᱚᱡ ᱜᱚᱫᱚᱜ ᱠᱟᱱ ᱜᱮᱭᱟ᱾
ᱦᱮᱸ᱾
ᱦᱚᱸ, ᱟᱫᱚ ᱛᱟᱦᱚᱞᱮ ᱟᱯᱮ ᱥᱮᱡ ᱫᱚ ᱦᱟᱸᱜ ᱩᱱᱠᱩ ᱡᱟᱦᱟᱸ ᱡᱚᱠ ᱠᱚ ᱢᱮᱛᱟᱣ ᱠᱚ ᱫᱚ᱾
ᱦᱮᱸ᱾
ᱟᱫᱚ ᱩᱱᱠᱩ ᱫᱚ ᱦᱟᱸᱜ ᱠᱚ ᱧᱮᱞ ᱧᱟᱢᱚᱜ ᱠᱟᱱᱟ ᱥᱮ ᱵᱟᱝ ᱛᱟᱦᱚᱞᱮ?
ᱟᱞᱮ ᱥᱮᱫ ᱫᱚ ᱦᱟᱸᱜ ᱩᱱᱟᱹᱜ, ᱫᱚ ᱢᱟᱱᱮ ᱵᱟᱝ ᱞᱮᱠᱟ ᱜᱮ ᱠᱚ ᱧᱮᱞ ᱧᱟᱢᱚᱜᱼᱟ ᱟᱞᱮ ᱥᱮᱱ ᱫᱚ᱾ ᱟᱞᱮ ᱥᱮᱱ ᱫᱚ ᱱᱟᱜ ᱠᱷᱟᱱ ᱵᱟᱹᱱᱩᱜ ᱟᱠᱟᱜ ᱠᱚᱣᱟ᱾
ᱦᱳᱭᱛᱚ ᱟᱫᱚ ᱮᱠᱟᱞ ᱜᱮ ᱦᱟᱸᱜ ᱵᱟᱠᱚ ᱧᱮᱞ ᱧᱟᱢᱟ ᱥᱮ ᱢᱤᱫ ᱵᱟᱨ ᱠᱷᱮᱛᱼᱼ ᱛᱚ ᱠᱚ ᱧᱟᱢᱚᱜ ᱜᱮᱭᱟ?
ᱡᱟᱦᱟᱱᱟᱜ ᱵᱟᱹᱭᱦᱟᱹᱲ ᱠᱷᱮᱛ ᱫᱚᱢᱮ ᱜᱮ ᱞᱟᱛᱟᱨ ᱩᱛᱟᱹᱨᱟ ᱡᱚᱞᱟ ᱥᱮᱫ ᱨᱮ ᱦᱮᱱᱟᱜᱼᱟ᱾ ᱚᱱᱟ ᱠᱚᱨᱮᱜᱮ ᱠᱟᱹᱴᱤᱡ ᱢᱤᱫᱼᱼ ᱢᱤᱫᱴᱟᱝ ᱵᱟᱨᱭᱟ ᱠᱚ ᱧᱮᱞ ᱧᱟᱢᱚᱜ ᱠᱷᱟᱱ ᱠᱤᱱᱛᱩ ᱚᱱᱮ ᱜᱷᱩᱴᱩ ᱥᱮᱫ ᱠᱚᱨᱮᱱᱟᱜ ᱨᱮᱫᱚ ᱵᱟᱹᱫᱽ ᱠᱚᱨᱮᱱ ᱫᱚ ᱦᱟᱜ ᱵᱟᱠᱚ ᱧᱮᱞ ᱧᱟᱢᱚᱜᱼᱟ᱾
ᱟᱪᱪᱷᱟ, ᱟᱪᱪᱷᱟ ᱟᱹᱰᱤ ᱱᱟᱯᱟᱭ ᱟᱫᱚ ᱦᱟᱸᱜᱼᱼ ᱟᱞᱮ ᱥᱮᱫ ᱦᱚᱸ ᱩᱱᱠᱩ ᱫᱚ ᱡᱚᱛᱚ ᱠᱷᱮᱛ ᱫᱚ ᱵᱟᱝᱠᱚ ᱧᱮᱞ ᱧᱟᱢᱚᱜᱼᱟ᱾ ᱚᱱᱠᱟᱱ ᱧᱩᱛᱩᱢᱟᱱ ᱠᱷᱮᱛ ᱢᱮᱱᱟᱜ ᱟᱠᱟᱫᱼᱟ ᱡᱟᱦᱟᱸ ᱨᱮᱫᱚ ᱠᱚ ᱧᱮᱞ ᱧᱟᱢᱚᱜᱼᱟ ᱟᱫᱚ ᱚᱱᱠᱟᱼᱼ ᱚᱱᱠᱟᱱ ᱠᱷᱮᱛ ᱨᱮᱫᱚ ᱦᱟᱸᱜ ᱯᱨᱚᱛᱤ ᱵᱚᱪᱷᱚᱨ ᱜᱮ ᱦᱟᱸᱜ ᱠᱚ ᱧᱮᱞ ᱧᱟᱢᱚᱜᱼᱟ ᱠᱚᱼᱼ
ᱚᱻ ᱦᱮᱸᱼᱼ
ᱦᱮ ᱟᱫᱚ ᱚᱱᱟ ᱠᱷᱮᱛ ᱫᱚ ᱠᱟᱹᱴᱤᱡ ᱵᱤᱨ ᱵᱷᱤᱛᱤᱨ ᱧᱚᱜ ᱨᱮᱜᱮ ᱢᱮᱱᱟᱜ ᱟᱠᱟᱜᱼᱟ ᱟᱫᱚ ᱚᱸᱰᱮᱼᱼ ᱞᱟᱹᱭᱟ ᱠᱚ ᱚᱸᱰᱮ ᱜᱮ ᱥᱩᱫᱷᱩ ᱠᱚ ᱧᱟᱢᱚᱜ ᱜᱮᱭᱟ ᱟᱫᱚ ᱮᱴᱟᱜ ᱡᱟᱭᱜᱟ ᱠᱚᱨᱮ ᱫᱚ ᱚᱱᱠᱟ ᱫᱚ ᱦᱟᱜ ᱵᱟᱝᱞᱤᱧ ᱧᱮᱞ ᱵᱟᱲᱟ ᱟᱠᱟᱫ ᱠᱚᱣᱟ᱾
ᱚ ᱦᱮᱸ ᱛᱚ ᱛᱟᱦᱚᱞᱮ ᱟᱯᱮ ᱥᱮᱱ ᱫᱚ ᱵᱤᱨ ᱵᱩᱨᱩ ᱠᱚᱫᱚ ᱦᱮᱱᱟᱜ ᱜᱮᱭᱟ ᱥᱮ ᱵᱟᱝᱼᱟ?
ᱦᱳᱭ ᱟᱞᱮ ᱥᱮᱫ ᱫᱚ ᱦᱟᱸᱜ ᱵᱤᱨ ᱵᱩᱨᱩ ᱦᱟᱸᱜ ᱵᱟᱱᱟᱨ ᱢᱤᱜ ᱢᱤᱜ ᱥᱟᱝ ᱠᱟᱛᱮᱫ ᱜᱮ ᱢᱮᱱᱟᱜ ᱟᱠᱟᱜᱼᱟ ᱦᱟᱸᱜᱼᱼ
ᱚᱻ ᱛᱟᱦᱚᱞᱮ ᱫᱟᱨᱮ ᱠᱚ ᱢᱮᱱᱟᱜᱼᱟ ᱦᱮᱸ ᱞᱟᱹᱭᱮᱜᱼᱟ ᱞᱤᱧ ᱡᱮ ᱚᱱᱟ ᱵᱤᱨ ᱠᱚᱨᱮ ᱫᱚ ᱦᱟᱸᱜᱼᱼ ᱪᱮᱫ ᱫᱟᱨᱮ ᱠᱚ ᱧᱮᱞ ᱧᱟᱢᱚᱜᱼᱟ?
ᱟᱪᱪᱷᱟ ᱵᱤᱨ ᱠᱚᱨᱮ ᱫᱚ ᱧᱮᱞ ᱧᱟᱢᱚᱜᱼᱟ ᱥᱟᱨᱡᱚᱢ ᱫᱟᱨᱮ ᱡᱮᱢᱚᱱ ᱢᱟᱛᱼᱼ ᱠᱚᱢ ᱫᱟᱨᱮᱼᱼ ᱟᱨ ᱛᱤᱨᱤᱞ ᱛᱟᱨᱚᱯ ᱫᱟᱨᱮ ᱠᱚ ᱦᱮᱱᱟᱜ ᱟᱠᱟᱜᱼᱟ ᱥᱟᱶᱛᱮ ᱵᱷᱩᱸᱰᱨᱩ ᱫᱟᱨᱮ ᱠᱚᱼᱼ ᱚᱱᱠᱟ ᱟᱭᱢᱟ ᱟᱭᱢᱟ ᱫᱟᱨᱮ ᱠᱚᱼᱼ ᱠᱚᱜᱮ ᱦᱟᱸᱜ ᱧᱮᱞ ᱧᱟᱢᱚᱜᱼᱟ ᱟᱞᱮ ᱱᱚᱛᱮ ᱫᱚ᱾ ᱟᱨ ᱟᱯᱮ ᱚᱱᱛᱮ ᱫᱚ ᱵᱤᱨ ᱫᱚ ᱦᱮᱱᱟᱜ ᱟᱠᱟᱜ ᱥᱮ ᱵᱟᱝ?
ᱟᱞᱮᱥᱮᱱ ᱦᱚᱸ ᱱᱟᱜ ᱵᱤᱨ ᱫᱚ ᱦᱮᱱᱟᱜ ᱟᱠᱟᱫ ᱜᱮᱭᱟ ᱵᱩᱨᱩ ᱠᱚᱫᱚ ᱱᱟᱜ ᱵᱟᱹᱱᱩᱜᱼᱟ᱾
ᱟᱪᱪᱷᱟ ᱟᱪᱪᱷᱟ᱾ ᱟᱨ ᱛᱟᱦᱚᱞᱮ ᱚᱱᱟ ᱵᱤᱨ ᱵᱷᱤᱛᱤᱨ ᱨᱮ ᱫᱚ ᱟᱯᱮ ᱥᱮᱫ ᱫᱚ ᱪᱮᱫ ᱞᱮᱠᱟᱱ ᱫᱟᱨᱮ ᱠᱚ ᱧᱮᱞ ᱧᱟᱢᱚᱜᱼᱟ?
ᱦᱮᱸ, ᱡᱟᱦᱟᱸ ᱵᱤᱱ ᱞᱟᱹᱭ ᱠᱮᱫ ᱞᱮᱠᱟ, ᱚᱱᱟ ᱠᱚᱜᱮ ᱧᱮᱞ ᱧᱟᱢᱚᱜ ᱜᱮᱭᱟ᱾ ᱥᱟᱨᱡᱚᱢ, ᱛᱮᱤᱨᱤᱞ, ᱛᱟᱨᱚᱯ, ᱢᱟᱛᱠᱚᱢ ᱚᱱᱟ ᱠᱚᱜᱮ ᱵᱮᱥᱤ ᱠᱟᱹᱭᱛᱮ ᱫᱚ ᱧᱮᱞ ᱧᱟᱢᱚᱜᱼᱟ ᱾
ᱦᱳᱭ ᱦᱳᱭ᱾ ᱟᱫᱚ ᱦᱟᱸᱜ ᱵᱤᱨ ᱨᱮᱢᱟᱜ ᱥᱟᱨᱡᱚᱢ ᱫᱟᱨᱮ ᱜᱮ ᱦᱟᱸᱜ ᱵᱟᱹᱲᱛᱤ ᱧᱮᱞ ᱧᱟᱢᱚᱜᱼᱟ ᱥᱮ, ᱟᱫᱚ ᱚᱱᱟᱼᱼ ᱚᱱᱟ ᱥᱟᱨᱡᱚᱢ ᱫᱟᱨᱮ ᱢᱮᱱᱟᱜ ᱨᱮᱦᱚᱸ ᱟᱫᱚ ᱟᱞᱮ ᱥᱮᱫ ᱫᱚ ᱦᱟᱸᱜ ᱱᱚᱝᱠᱟᱱᱟᱜ ᱥᱟᱨᱡᱚᱢ ᱫᱟᱨᱮ ᱢᱮᱱᱟᱜᱼᱟ ᱡᱟᱦᱟᱸ ᱫᱚ ᱟᱹᱰᱤ ᱢᱚᱼᱼ ᱢᱚᱴᱟ ᱜᱮ ᱟᱨ ᱪᱚᱴ ᱥᱮᱫ ᱨᱟᱠᱟᱵ ᱟᱠᱟᱱᱟ᱾ ᱟᱨ ᱟᱯᱮ ᱥᱮᱫ ᱫᱚ ᱡᱷᱩᱲ ᱜᱮᱭᱟ, ᱥᱮ ᱪᱚᱴ ᱥᱮᱫ ᱚᱱᱠᱟ ᱢᱚᱴᱟ ᱜᱮ ᱨᱟᱠᱟᱵ ᱟᱠᱟᱱᱟ᱾
ᱟᱞᱮ ᱥᱮᱱ ᱫᱚ ᱱᱟᱜ ᱮᱼᱼ ᱟᱫᱷᱟᱱᱟᱜ ᱠᱚᱫᱚ ᱨᱟᱹᱭᱞᱟᱹ ᱦᱚᱸ ᱨᱟᱠᱟᱵ ᱟᱠᱟᱱ ᱜᱮᱭᱟ, ᱟᱫᱷᱟᱱᱟᱜ ᱠᱚᱫᱚᱼᱼ ᱢᱟᱱᱮ ᱡᱷᱚᱛᱚ ᱫᱟᱨᱮ ᱫᱚ ᱥᱚᱢᱟᱱ ᱛᱮᱫᱚ ᱵᱟᱹᱱᱩᱜᱼᱟ ᱱᱟᱜ᱾ ᱡᱟᱦᱟᱸ ᱠᱚ ᱢᱟᱨᱮ ᱫᱟᱨᱮ ᱠᱟᱱᱟ, ᱟᱹᱰᱤ ᱫᱤᱱ ᱨᱮᱱᱟᱜ ᱚᱱᱟ ᱫᱚ ᱨᱟᱹᱭᱞᱟᱹ ᱜᱮ ᱨᱟᱠᱟᱵ ᱜᱚᱫ ᱟᱠᱟᱱᱟ᱾
ᱟᱪᱪᱷᱟ ᱟᱪᱪᱷᱟ ᱾
ᱟᱨ ᱫᱟᱨᱮ ᱛᱮᱦᱚᱸ ᱟᱹᱰᱤ ᱛᱮᱫ ᱜᱮ ᱯᱟᱠᱚᱴ ᱟᱠᱟᱱᱟᱭ᱾
ᱟᱪᱪᱷᱟ ᱾ ᱦᱳᱭᱛᱳ ᱟᱫᱚ ᱦᱟᱸᱜ ᱚᱱᱠᱟᱱᱟᱜ ᱫᱟᱨᱮ ᱠᱚᱫᱚ ᱟᱞᱮ ᱥᱮᱫ ᱫᱚ ᱦᱟᱸᱜ ᱩᱱᱟᱹᱜ ᱫᱚ ᱵᱟᱝ ᱧᱮᱞ ᱧᱟᱢᱚᱜᱼᱟ᱾ ᱢᱮᱱ ᱠᱷᱟ ᱢᱮᱱᱟᱜ ᱫᱚ ᱢᱮᱱᱟᱜ ᱟᱠᱟᱟᱜᱼᱟ, ᱵᱟᱝ ᱫᱚ ᱵᱟᱝ ᱟᱫᱚ ᱢᱤᱫᱵᱟᱨ ᱢᱮᱱᱟᱜ ᱟᱠᱟᱜ᱾
ᱦᱮᱸ᱾
ᱟᱞᱮ ᱥᱮᱫ ᱫᱚ ᱦᱟᱸᱜ, ᱚᱱᱟ ᱱᱟᱣᱟ ᱱᱟᱣᱟ ᱡᱟᱦᱟᱸ ᱥᱟᱨᱡᱚᱢ ᱱᱤᱛᱚᱜ ᱜᱮᱞᱮ ᱨᱟᱠᱟᱵ ᱨᱟᱠᱟᱵ ᱫᱚ, ᱚᱱᱠᱟ ᱱᱟᱜ ᱥᱟᱨᱡᱚᱢ ᱫᱟᱨᱮ ᱜᱮ ᱵᱟᱹᱲᱛᱤ ᱧᱮᱞ ᱧᱟᱢᱚᱜᱼᱟ ᱾ ᱩᱱᱟᱹᱜ ᱫᱚ ᱦᱟᱸᱜ ᱫᱚ ᱵᱟᱝ ᱯᱟᱠᱚᱴᱟ ᱾ ᱟᱨ ᱡᱟᱦᱟᱸ ᱵᱮᱱ ᱞᱟᱹᱭ ᱠᱮᱜᱼᱟ ᱚᱱᱟ, ᱯᱟᱠᱚᱴ ᱟᱠᱟᱱ ᱥᱟᱨᱡᱚᱢ ᱚᱱᱟ ᱫᱚ ᱦᱟᱸᱜ ᱟᱞᱮ ᱥᱮᱫ ᱫᱚᱢᱮ ᱠᱚ ᱢᱟᱜᱟ ᱚᱱᱠᱟ ᱱᱟᱜ ᱫᱚ, ᱡᱟᱦᱟᱸ ᱢᱟᱨᱮ ᱢᱟᱨᱮᱭᱟᱜ ᱫᱚ ᱾
ᱳ ᱾
ᱟᱫᱚ ᱟᱯᱮ ᱥᱮᱫ ᱫᱚ ᱥᱟᱨᱡᱚᱢ ᱫᱟᱨᱮ ᱠᱚᱫᱚ ᱠᱚ ᱢᱟᱜ ᱦᱚᱪᱚᱣᱟᱜ ᱟ ᱥᱮ ᱵᱟᱝ ᱛᱟᱦᱚᱞᱮ?
ᱟᱞᱮ ᱥᱮᱱ ᱫᱚ ᱱᱟᱦᱟᱜ, ᱥᱟᱨᱡᱚᱢ ᱫᱟᱨᱮ ᱫᱚ ᱚᱱᱠᱟ ᱫᱚ ᱵᱟᱠᱚ ᱢᱟᱜ ᱦᱚᱪᱚᱣᱟᱜᱼᱟ ᱾ ᱮ ᱡᱟᱦᱟᱸᱭ ᱚᱲᱟᱜ ᱞᱟᱹᱜᱤᱫ ᱠᱤᱝᱵᱟ ᱫᱚᱨᱠᱟᱨᱟᱭᱟ, ᱩᱱᱤ ᱫᱚ ᱦᱟᱸᱜ ᱠᱚ ᱢᱟᱜ ᱦᱚᱪᱚ ᱟᱭᱟ ᱾ ᱢᱟᱱᱮ ᱫᱚᱨᱠᱟᱨ ᱞᱟᱹᱜᱤᱫ ᱫᱚ ᱱᱟᱷᱜ ᱠᱚ ᱢᱟᱜ ᱦᱚᱪᱚᱣᱟᱜ ᱜᱮᱭᱟ, ᱟᱨ ᱮᱢᱱᱤ ᱥᱮᱸᱜᱮᱞ ᱡᱩᱞ ᱞᱟᱹᱜᱤᱫ ᱛᱮᱫᱚ ᱦᱟᱸᱜ ᱵᱟᱠᱚ ᱢᱟᱜ ᱦᱚᱪᱚᱣᱟᱜᱼᱟ᱾
ᱟᱪᱪᱷᱟ ᱜᱮᱭᱟ ᱾ ᱦᱚᱭᱛᱳ ᱟᱫᱚ ᱦᱟᱸᱜ, ᱢᱟᱜ ᱞᱮᱠᱷᱟᱱ ᱢᱟ ᱡᱚᱛᱚ ᱦᱚᱲ ᱜᱮ ᱠᱚ ᱢᱟᱜ ᱟᱥᱮ ᱦᱟᱸᱜ ᱾ ᱠᱚᱭ ᱴᱟᱜ ᱮᱢ ᱟᱸᱴᱚᱠ ᱫᱟᱲᱮᱭᱟ ᱵᱟᱝ? ᱦᱮᱸ ᱾
ᱟᱫᱚ ᱦᱟᱸᱜ ᱱᱮᱛᱟᱨ ᱫᱚ ᱦᱟᱸᱜ ᱚᱱᱟ ᱵᱤᱨ ᱨᱮ ᱦᱟᱸᱜ ᱯᱩᱞᱤᱥ ᱠᱚᱠᱚ ᱛᱟᱦᱮᱱ ᱠᱟᱱᱟ᱾ ᱟᱫᱚ ᱟᱯᱮ ᱥᱮᱫ ᱦᱚᱸᱠᱚ ᱛᱟᱦᱮᱱ ᱠᱟᱱᱟ ᱥᱮ ᱵᱟᱝ?
ᱦᱮᱸ, ᱟᱞᱮ ᱥᱮᱱ ᱦᱚᱸᱠᱚ ᱛᱟᱦᱮᱱ ᱠᱟᱱ ᱜᱮᱭᱟ ᱾
ᱦᱳᱭ, ᱟᱫᱚ ᱾ ᱟᱵᱚ ᱥᱟᱱᱛᱟᱲ ᱫᱚ ᱦᱟᱸᱜ, ᱠᱟᱹᱴᱤᱡ ᱢᱚᱱᱮ ᱡᱤᱣᱤ ᱠᱚᱦᱚᱸ ᱠᱟᱹᱴᱤᱡ ᱟᱸᱠᱞᱟ ᱧᱚᱜ ᱜᱮᱛᱟ ᱵᱚᱱᱟ᱾ ᱢᱟᱱᱮ ᱢᱤᱫ ᱦᱚᱲ ᱡᱩᱫᱤ ᱡᱟᱦᱟᱸᱱᱟᱜ ᱮ ᱠᱟᱹᱢᱤᱭᱟ, ᱟᱫᱚ ᱡᱚᱛᱚ ᱦᱚᱲ ᱜᱮ ᱦᱟᱸᱜ ᱠᱟᱹᱢᱤ ᱥᱟᱱᱟ
ᱦᱮᱸ, ᱩᱱᱤ ᱧᱮᱞ ᱛᱮ ᱦᱟᱸᱜ ᱡᱷᱚᱛᱚ ᱦᱚᱲ ᱜᱮ ᱱᱟᱜ ᱠᱚ ᱠᱟᱹᱢᱤᱭᱚᱫ ᱠᱟᱜᱼᱟ᱾
ᱦᱳᱭ, ᱦᱳᱭ ᱾ ᱟᱫᱚ ᱤᱱᱟᱹ ᱠᱷᱟᱹᱛᱤᱨ ᱛᱮ ᱚᱱᱟ ᱢᱤᱫ ᱟᱞᱮ ᱥᱮᱫ ᱫᱚ ᱚᱱᱠᱟ ᱵᱟᱠᱚ ᱢᱟᱜ ᱦᱚᱪᱚᱣᱟᱜᱼᱟ ᱢᱟᱜ ᱫᱚ, ᱟᱫᱚ ᱦᱟᱸᱜ ᱠᱷᱟᱱ ᱩᱠᱩ ᱪᱩᱠᱩ ᱫᱚ ᱦᱟᱸᱜ ᱠᱚ ᱢᱟᱜ ᱵᱟᱲᱟᱭᱮᱫ ᱜᱮᱭᱟ ᱾
ᱚ, ᱦᱮᱸ ᱾
ᱦᱩᱸ, ᱟᱫᱚ ᱛᱟᱦᱚᱞᱮ ᱟᱯᱮ ᱫᱚ ᱥᱟᱦᱟᱱ ᱥᱟᱠᱟᱢ ᱚᱱᱮ ᱡᱟᱦᱟᱸ, ᱥᱟᱨᱡᱚᱢ ᱥᱟᱦᱟᱱ ᱚᱱᱟ ᱫᱚ ᱦᱟᱸᱜ ᱯᱮ ᱴᱷᱮᱠᱟᱣ ᱟᱥᱮ ᱵᱟᱝ?
ᱦᱮᱸ ᱚᱱᱟ ᱫᱚ ᱱᱟᱜᱞᱮ ᱴᱷᱮᱠᱟᱣ ᱜᱮᱭᱟ, ᱡᱟᱦᱟᱸᱱᱟᱜ ᱵᱤᱨ ᱨᱮ ᱫᱟᱨᱮ ᱠᱚ ᱜᱚᱡ ᱠᱚᱜ ᱫᱚ ᱾
ᱦᱳᱭ ᱦᱳᱭ ᱾
ᱢᱟᱱᱮ ᱡᱷᱚᱛᱚ ᱫᱟᱨᱮ ᱫᱚ ᱱᱟᱜ ᱵᱟᱧᱪᱟᱣ ᱫᱚ ᱵᱟᱝ ᱛᱟᱦᱮᱱᱟ ᱾ ᱛᱚ ᱢᱤᱫ ᱫᱤᱱ ᱵᱟᱝ ᱢᱤᱫ ᱫᱤᱱ ᱫᱚ ᱚᱱᱟ ᱫᱟᱨᱮ ᱠᱚᱦᱚᱸ ᱜᱩᱡᱩᱜᱼᱟ᱾ ᱚᱱᱟᱴᱟᱜ ᱫᱚ ᱡᱟᱦᱟᱸ ᱫᱟᱨᱮ ᱠᱚ ᱜᱚᱡ ᱟᱠᱟᱱᱟ, ᱚᱱᱟᱴᱟᱜ ᱫᱟᱨᱮ ᱠᱚᱜᱮ ᱱᱟᱦᱟᱜ ᱢᱟᱜ ᱟᱹᱜᱩ ᱠᱟᱛᱮ ᱟᱞᱮ ᱫᱚ ᱥᱮᱸᱜᱮᱞ ᱟᱞᱮ ᱢᱟᱱᱮ ᱥᱟᱦᱟᱱ ᱞᱮ ᱵᱮᱵᱚᱦᱟᱨᱼᱟ, ᱵᱟᱠᱷᱟᱱ ᱚᱱᱠᱟ ᱡᱤᱣᱮᱫ ᱫᱟᱨᱮ ᱫᱚ ᱱᱟᱜ ᱵᱟᱝᱞᱮ ᱢᱟᱜᱟ ᱾
ᱟᱹᱰᱤ ᱱᱟᱯᱟᱭ, ᱟᱫᱚ ᱟᱯᱮ ᱥᱮᱫ ᱫᱚ ᱡᱮᱣᱮᱫ ᱫᱟᱲᱮ ᱵᱟᱠᱚ ᱢᱟᱜᱟ ᱦᱟᱸᱜ ᱟᱫᱚ ᱟᱞᱮ ᱥᱮᱫ ᱫᱚ ᱦᱟᱸᱜ ᱠᱚ ᱢᱟᱜ ᱵᱟᱲᱟᱭ ᱜᱮᱭᱟ ᱴᱩᱠ ᱴᱟᱠ᱾ ᱟᱫᱚ ᱚᱠᱚᱭᱴᱟᱜ ᱛᱤᱱᱟᱹᱜ ᱮᱢ ᱵᱟᱨᱚᱱᱮᱭᱟ ᱟᱫᱚ ᱤᱱᱟᱹ ᱠᱷᱟᱹᱛᱤᱨ ᱛᱮ ᱚᱱᱠᱟ ᱵᱟᱨᱚᱱ ᱫᱚ ᱵᱟᱝᱤᱧ ᱵᱟᱨᱚᱱ ᱵᱟᱲᱟ ᱟᱠᱟᱫ ᱠᱚᱣᱟ᱾
ᱳ, ᱦᱮᱸ᱾
ᱦᱩᱸ, ᱦᱳᱭ ᱟᱫᱚ ᱦᱟᱸᱜ ᱱᱚᱝᱠᱟ ᱜᱟᱲ ᱯᱩᱞᱤᱥᱟᱜ ᱛᱤ ᱠᱚᱨᱮ ᱦᱚᱸ ᱵᱟᱠᱚ ᱯᱟᱲᱟᱣ ᱵᱟᱲᱟ ᱟᱠᱟᱱᱟ ᱛᱚ, ᱟᱫᱚ ᱩᱠᱩ ᱪᱩᱠᱩ ᱠᱚ ᱟᱹᱜᱩᱭᱮᱫ ᱜᱮᱭᱟ ᱦᱟᱸᱜ ᱾ ᱦᱳᱭᱛᱚ ᱵᱟᱠᱷᱟᱡ ᱦᱟᱸᱜ, ᱥᱟᱨᱡᱚᱢ ᱫᱟᱨᱮ ᱡᱟᱦᱟᱸ ᱡᱮᱣᱮᱫᱼᱟ ᱚᱱᱟ ᱫᱚ ᱦᱟᱸᱜ ᱜᱮᱫ ᱫᱚ ᱦᱟᱸᱜ ᱡᱚᱛᱷᱟᱛ ᱫᱚ ᱦᱟᱸᱜ ᱵᱟᱝ ᱠᱟᱱᱟ ᱥᱮ ᱾
ᱦᱮᱸ᱾
ᱦᱩᱸ᱾ ᱟᱫᱚ ᱛᱟᱦᱚᱞᱮ ᱚᱲᱟᱜ ᱨᱮᱫᱚ ᱫᱟᱠᱟ ᱠᱚᱫᱚ ᱪᱮᱫ ᱛᱮᱯᱮ ᱤᱥᱤᱱᱟ ᱜᱮᱥ ᱨᱮᱜᱮ ᱥᱮ ᱱᱚᱣᱟ ᱥᱟᱦᱟᱱ ᱵᱷᱚᱨᱥᱟ ᱜᱮ ᱦᱟᱸᱜ
ᱦᱮᱸ ᱥᱟᱦᱟᱱ ᱵᱷᱚᱨᱥᱟ ᱛᱮᱜᱮ ᱞᱮ ᱤᱥᱤᱱᱟ᱾
ᱟᱪᱪᱷᱟ ᱟᱪᱪᱷᱟ᱾ ᱦᱚᱭ ᱛᱚ ᱟᱫᱚ ᱟᱞᱮ ᱥᱮᱫ ᱫᱚ ᱦᱟᱸᱜ ᱱᱮᱛᱟᱨ ᱫᱚ ᱜᱮᱥ ᱠᱚᱠᱚ ᱮᱢ ᱟᱠᱟ ᱠᱚᱣᱟ ᱛᱚ ᱟᱫᱚ ᱤᱱᱟᱹ ᱠᱟᱛᱮ ᱦᱟᱸᱜ ᱥᱟᱦᱟᱱ ᱵᱷᱚᱨᱥᱟ ᱛᱮ ᱤᱥᱤᱱ ᱨᱮᱦᱚᱸ ᱞᱮ ᱟᱫᱚ ᱚᱱᱟ ᱫᱚ ᱡᱟᱹᱯᱩᱫ ᱫᱤᱱ ᱞᱟᱹᱜᱤᱫ ᱞᱮ ᱨᱩᱠᱷᱤᱭᱟᱹ ᱫᱚᱦᱚ ᱠᱟᱜᱼᱟ ᱟᱫᱚ ᱦᱟᱸᱜ ᱱᱮᱜ ᱱᱤᱛᱳᱜ ᱡᱮᱢᱚᱱ ᱦᱟᱸᱜ
ᱦᱮᱸ᱾
ᱟᱫᱚ ᱱᱤᱛᱚᱜ ᱫᱤᱱ ᱞᱟᱹᱜᱤᱫ ᱦᱟᱸᱜ ᱟᱫᱚᱞᱮ ᱨᱩᱠᱷᱟᱭᱟᱹ ᱫᱚᱦᱚ ᱠᱟᱜᱼᱟ ᱥᱟᱦᱟᱱ ᱠᱚᱫᱚ ᱟᱨ ᱦᱟᱸᱜ ᱚᱱᱮ ᱦᱟᱸᱜ ᱪᱟᱹᱛ ᱵᱟᱹᱭᱥᱟᱹᱠᱷ ᱫᱤᱱ ᱦᱟᱸᱜ ᱦᱚᱱᱮ ᱦᱩᱲᱩ ᱦᱚᱸᱠᱚ ᱛᱤᱠᱤᱭᱟ ᱟᱫᱚ ᱩᱱ ᱥᱚᱢᱚᱭ ᱞᱟᱹᱜᱤᱫ ᱦᱚᱸᱜ ᱱᱚᱣᱟ ᱫᱚ ᱠᱚ ᱨᱩᱠᱷᱟ‌ᱹᱭᱟ ᱫᱚᱦᱚ ᱠᱟᱜᱼᱟ᱾
ᱚᱻ᱾
ᱦᱮᱸ ᱛᱟᱦᱞᱮ ᱟᱯᱮ ᱫᱚ ᱦᱩᱲᱩ ᱠᱚᱫᱚ ᱦᱟᱸᱜ ᱪᱮᱫ ᱛᱮᱯᱮ ᱛᱤᱠᱤ ᱛᱤᱠᱤ ᱞᱚᱦᱚᱫ ᱜᱮᱭᱟ?
ᱦᱮᱸ᱾
ᱞᱟᱹᱭ ᱫᱟᱹᱞᱤᱧ ᱡᱮ ᱦᱩᱲᱩ ᱠᱚᱫᱚ ᱦᱟᱸᱜ ᱪᱮᱫ ᱛᱮᱯᱮ ᱛᱤᱠᱤ ᱞᱚᱦᱚᱫ ᱜᱮᱭᱟ ᱟᱯᱮ ᱫᱚ?
ᱚᱱᱟ ᱠᱩ ᱫᱚ ᱦᱟᱸᱜ ᱟᱞᱮ ᱥᱮᱱ ᱫᱚ ᱚᱱᱠᱟ ᱡᱷᱟᱹᱱᱴᱤ ᱠᱚ ᱦᱮᱱᱟᱜ-ᱟ ᱢᱟᱫᱽ ᱨᱮᱱᱟᱜ
ᱟᱪᱪᱷᱟ᱾
ᱚᱱᱟ ᱚᱱᱟ ᱡᱷᱟᱹᱱᱴᱤ ᱥᱟᱦᱟᱱ ᱛᱮᱜᱮ ᱱᱟᱜ ᱞᱮ ᱛᱤᱠᱤᱭᱟ ᱦᱳᱲᱩ ᱠᱚᱫᱚ
ᱩᱻ ᱟᱫᱚ ᱛᱟᱦᱚᱞᱮ ᱥᱟᱨᱡᱚᱢ ᱥᱟᱦᱟᱱ ᱠᱚᱫᱚ ᱦᱟᱸᱜ ᱵᱟᱝ ᱯᱮ ᱵᱮᱣᱦᱟᱨᱟ?
ᱦᱮ ᱵᱮᱵᱚᱦᱟᱨ ᱫᱚᱞᱮ ᱵᱮᱵᱚᱦᱟᱨ ᱜᱮᱭᱟ ᱢᱟᱱᱮ ᱟᱹᱰᱤ ᱠᱚᱢ ᱜᱮᱞᱮ ᱵᱮᱵᱚᱦᱟᱨᱟ ᱚᱱᱟ ᱪᱷᱟᱰᱟ ᱠᱟᱛᱮᱜ ᱵᱤᱨ ᱨᱮ ᱡᱟᱦᱟᱸ ᱠᱚ ᱫᱟᱨᱮ ᱧᱮᱞ ᱧᱟᱢᱚᱜ ᱫᱚ ᱚᱱᱟ ᱮᱴᱟᱜ ᱫᱟᱨᱮ ᱠᱚᱫᱚ ᱱᱟᱜ ᱞᱮ ᱢᱟᱜᱽ ᱜᱮᱭᱟ ᱢᱟᱱᱮ ᱛᱤᱨᱤᱞ ᱠᱚ ᱛᱟᱨᱚᱵ ᱠᱚ
ᱦᱳᱭ ᱦᱳᱭ᱾
ᱚᱱᱟ ᱠᱚᱫᱚ ᱱᱟᱜ ᱞᱮ ᱢᱟᱜᱽ ᱜᱮᱭᱟ ᱥᱟᱨᱡᱚᱢ ᱫᱟᱨᱮ ᱵᱟᱫ ᱠᱟᱛᱮ ᱫᱚ ᱵᱤᱨ ᱨᱮᱫᱚ ᱟᱭᱢᱟ ᱫᱟᱨᱮ ᱧᱟᱢᱚᱜ-ᱟ ᱛᱚ ᱦᱮᱸ
ᱦᱳᱭ ᱦᱳᱭ ᱟᱫᱚ ᱠᱚ ᱞᱟᱹᱭᱟ ᱥᱮ ᱪᱮᱫ ᱛᱤᱨᱤᱞ ᱛᱮᱨᱮᱞ ᱥᱟᱦᱟᱱᱮᱢ ᱴᱷᱮᱠᱟᱣ ᱞᱮᱠᱷᱟᱡ ᱫᱚᱢᱮ ᱦᱟᱸᱜ ᱨᱟᱴ ᱯᱟᱨ ᱚᱴᱮᱡᱚᱜᱼᱟ ᱟᱫᱚ ᱤᱱᱟᱹ ᱠᱷᱟᱹᱛᱤᱨ ᱛᱮ ᱟᱞᱮ ᱦᱟᱜ ᱛᱤᱨᱤᱞ ᱥᱟᱦᱟᱱ ᱫᱚ ᱵᱟᱞᱮ ᱵᱮᱵᱚᱦᱟᱨᱟ᱾
ᱦᱮᱸ ᱚᱴᱮᱡ ᱫᱚ ᱚᱴᱮᱡᱚᱜ ᱜᱮᱭᱟ ᱱᱟᱜ ᱠᱷᱟᱱ ᱟᱫᱚ ᱟᱞᱮ ᱫᱚ ᱦᱩᱲᱩ ᱦᱮᱰᱮᱡ ᱛᱤᱠᱤ ᱞᱟᱹᱜᱤᱫ ᱫᱚ ᱱᱟᱜ ᱵᱟᱦᱨᱮ ᱨᱮᱞᱮ ᱪᱩᱞᱦᱟᱹ ᱠᱟᱜᱼᱟ ᱢᱟᱨᱟᱝ ᱧᱚᱜ ᱟᱫᱚ ᱚᱱᱟ ᱥᱟᱦᱟᱱ ᱫᱚ ᱱᱟᱦᱟᱜ ᱚᱲᱟᱜ ᱵᱷᱤᱛᱤᱨ ᱨᱮᱫᱚ ᱵᱟᱝᱞᱮ ᱫᱷᱚᱨᱟᱣᱟᱜᱼᱟ᱾ ᱵᱟᱝᱞᱮ ᱤᱥᱤᱱᱟ᱾ ᱚᱱᱟ ᱦᱩᱲᱩ ᱦᱮᱰᱮᱡ ᱛᱤᱠᱤ ᱞᱟᱜᱤᱫ ᱜᱮ ᱚᱱᱟ ᱵᱟᱦᱨᱮ ᱨᱮ ᱦᱮᱸ ᱚᱱᱟᱫᱚᱢ ᱴᱷᱮᱠᱟᱣ ᱦᱚᱴᱚ ᱠᱟᱫᱟ ᱟᱫᱚᱢ ᱪᱟᱦᱟ ᱠᱚᱜᱼᱟ᱾